ᱦᱮᱞᱳ,
ᱦᱳᱭ ᱜᱚᱢᱠᱮ ᱡᱚᱦᱟᱨ ᱜᱮ᱾
ᱦᱮᱸ ᱢᱟ ᱡᱚᱦᱟᱨ ᱜᱮ᱾
ᱦᱮᱸ᱾ ᱛᱚᱵᱮ ᱱᱟᱯᱟᱭ ᱵᱟᱲᱟ ᱜᱮᱭᱟᱵᱮᱱ᱾
ᱦᱮᱸ ᱮᱠᱫᱚᱢ ᱱᱟᱯᱟᱭ ᱵᱟᱲᱟ ᱜᱮ ᱱᱤᱛ ᱫᱚ ᱦᱟᱸᱜ᱾
ᱦᱳᱭ᱾
ᱟᱫᱚ ᱟᱢ ᱜᱮ ᱚᱠᱟ ᱞᱮᱠᱟ ᱢᱮᱱᱟᱜ ᱢᱮ ᱛᱟᱵᱚᱱᱟ?
ᱦᱳᱭ ᱟᱹᱞᱤᱧ ᱦᱚᱸ ᱱᱟᱯᱟᱭ ᱵᱟᱲᱟᱜ ᱜᱮ ᱢᱮᱱᱟᱜ ᱟᱠᱟᱫ ᱞᱤᱧᱟ᱾ ᱥᱟᱶᱨᱮ ᱛᱮ ᱚᱲᱟᱜ ᱨᱮᱱ ᱦᱚᱲ ᱠᱚᱦᱚᱸ᱾ ᱵᱚᱨᱛᱚᱢᱟᱱ ᱦᱟᱹᱵᱤᱡ ᱫᱚ ᱱᱟᱯᱟᱭ ᱜᱮ ᱢᱮᱱᱟᱜ ᱵᱟᱲᱟ ᱟᱠᱟᱜ ᱠᱚᱣᱟ ᱪᱟᱸᱫᱚᱳ ᱵᱟᱵᱟ ᱛᱮᱭᱟᱜ ᱟᱥᱤᱨᱵᱟᱫᱽ ᱛᱮ᱾
ᱦᱩᱸ᱾
ᱟᱨ ᱟᱥᱚᱜ ᱟᱵᱚᱱ ᱡᱟᱛᱮ ᱡᱮᱢᱚᱱ ᱱᱚᱝᱠᱟ ᱱᱟᱯᱟᱭ ᱜᱮᱵᱚᱱ ᱛᱟᱦᱮᱱ ᱡᱚᱛᱚ ᱦᱚᱲ᱾
ᱮᱠᱟᱞ ᱜᱮ᱾
ᱪᱮᱫ ᱪᱮᱫᱟᱜ ᱥᱮ ᱡᱮᱞᱠᱟ ᱵᱮᱱ ᱧᱮᱞ ᱠᱮ-ᱟ᱾ ᱠᱟᱹᱢᱤ ᱠᱟᱛᱮᱫ ᱡᱚᱢ ᱦᱚᱲ ᱠᱟᱱᱟ ᱵᱚᱱ᱾ ᱦᱚᱲᱢᱚ ᱠᱚ ᱥᱮ ᱡᱩᱫᱤ ᱱᱟᱯᱟᱭ ᱜᱮ ᱡᱩᱫᱤ ᱵᱟᱵᱚᱱ ᱛᱟᱦᱮᱱᱟ ᱛᱚ ᱪᱤᱠᱟ ᱛᱮᱜᱮᱵᱚᱱ ᱠᱟᱹᱢᱤᱭᱟ᱾ ᱥᱮᱵᱟᱝ ᱟᱨᱡᱟᱣ ᱡᱚᱝ ᱫᱟᱲᱮᱭᱟᱜᱼᱟ᱾
ᱮᱠᱟᱞ ᱥᱟᱹᱨᱤ ᱠᱟᱛᱷᱟ ᱠᱟᱱ ᱜᱮᱭᱟ᱾ ᱟᱵᱚ ᱫᱚ ᱠᱟᱹᱢᱤ ᱦᱚᱲ ᱛᱚ᱾
ᱦᱳᱭ ᱠᱟᱹᱢᱤ ᱦᱚᱲ ᱠᱟᱱᱟᱵᱚᱱ ᱡᱮᱦᱮᱛᱩ᱾ ᱛᱚᱵᱮ ᱜᱚᱢᱠᱮ ᱟᱦ ᱡᱚᱢ ᱵᱟᱲᱟ ᱠᱮᱫᱟ ᱵᱮᱱ?
ᱦᱮᱸ ᱡᱚᱢ ᱵᱟᱲᱟ ᱫᱚ ᱦᱩᱭ ᱜᱚᱫ ᱟᱠᱟᱱ ᱜᱮᱭᱟ᱾ ᱟᱫᱚᱧ ᱧᱮ ᱟᱹᱰᱤ ᱫᱤᱱ ᱜᱮ ᱵᱟᱝ ᱠᱚᱞ ᱵᱟᱲᱟ ᱦᱩᱭᱩᱜ ᱠᱟᱱ ᱛᱟᱦᱮᱸᱫ᱾ ᱟᱫᱚᱧ ᱧᱮᱞ ᱮᱫᱟ ᱦᱟᱯᱮ ᱠᱚᱢᱯᱞᱤᱴ ᱦᱩᱭᱩᱜᱼᱟ, ᱵᱟᱝ ᱠᱚᱢᱯᱞᱤᱴ ᱞᱮᱱᱠᱷᱟᱱ ᱦᱚᱸ ᱱᱚᱣᱟ ᱠᱚᱦᱚᱸ ᱛᱟᱦᱮᱸ ᱜᱤᱰᱤᱭ ᱠᱟᱱᱟ᱾ ᱟᱫᱚ ᱵᱮᱯᱟᱨ ᱦᱩᱭᱩᱜ ᱠᱟᱱᱟ ᱚᱸ᱾ ᱟᱯᱱᱟᱨ ᱦᱚᱸ ᱮᱛᱚ ᱠᱟᱹᱢᱤ ᱠᱚᱨᱮᱫ ᱜᱷᱩᱲ ᱦᱩᱭ ᱠᱟᱱᱟ ᱡᱟᱦᱟᱸ ᱛᱮ ᱟᱫᱚ ᱱᱚᱣᱟ ᱞᱟᱲᱟ ᱛᱮ ᱧᱮᱞ ᱨᱮᱱᱟᱜ ᱚᱠᱛᱚ ᱵᱟᱭ ᱧᱟᱢ ᱠᱟᱱᱟ᱾
ᱦᱳᱭ ᱜᱚᱝᱠᱮ ᱡᱮ ᱞᱮᱠᱟ ᱵᱤᱱ ᱢᱮᱱ ᱠᱮᱭᱟ ᱟᱵᱚᱣᱟᱜ ᱚᱠᱟᱴᱟᱜ ᱢᱟᱱᱮ ᱟᱥᱚᱞ ᱢᱟᱱᱮ ᱥᱤᱡᱮᱱ ᱦᱩᱲᱩ ᱨᱚᱦᱚᱭ ᱚᱱᱟ ᱨᱮᱜᱮ ᱮᱛᱮ ᱡᱚᱛᱚ ᱦᱚᱲᱜᱮ ᱮᱱᱛᱜ ᱠᱟᱹᱢᱤ ᱨᱮᱵᱚᱱ ᱫᱷᱩᱨᱟᱹᱣ ᱞᱮᱱᱟ ᱟᱨ ᱚᱱᱟ ᱠᱟᱹᱢᱤ ᱨᱮ ᱫᱷᱩᱨᱟᱹᱣ ᱞᱮᱱ ᱠᱷᱟᱹᱛᱤᱨ ᱛᱮ ᱱᱚᱣᱟ ᱦᱚᱸ ᱟᱹᱰᱤ ᱠᱮᱱ ᱫᱚ ᱦᱟᱸᱜ ᱛᱮ ᱵᱟᱵᱚᱱ ᱟᱸ ᱤᱭᱟᱹ ᱫᱟᱲᱮ ᱠᱟᱣᱫᱟ ᱥᱮ ᱜᱩᱨᱩᱛᱛᱚ ᱥᱮ ᱵᱟᱵᱚᱱ ᱢᱚᱡᱽᱛᱮ ᱵᱟᱵᱚᱱ ᱠᱟᱹᱢᱤ ᱫᱟᱲᱮ ᱠᱟᱣᱫᱟ᱾ ᱫᱤᱱ ᱨᱮᱢᱟ ᱦᱳᱭ ᱛᱚ ᱠᱟᱹᱢᱤ ᱨᱮᱢᱩ ᱨᱮᱜᱮ ᱵᱚᱱ ᱵᱮᱥᱛᱚ ᱠᱚᱜ ᱠᱟᱱᱟ᱾ ᱛᱚ ᱧᱤᱫᱟᱹ ᱥᱮ ᱢᱟ ᱦᱟᱸᱜ ᱡᱟᱜᱟ ᱡᱟᱜᱟ ᱛᱮᱫ ᱴᱟᱣᱟᱨ ᱵᱟᱭ ᱧᱟᱢᱟ ᱟᱨ ᱴᱟᱣᱟᱨ ᱵᱟᱭ ᱧᱟᱢ ᱞᱮᱠᱷᱟᱡ ᱢᱟᱪᱚ ᱨᱚᱯᱚᱲ ᱵᱟᱭ ᱢᱚᱱᱮᱭᱟ᱾ ᱛᱚ ᱚᱱᱟ ᱠᱷᱟᱹᱛᱤᱨ ᱛᱮᱜᱮ ᱦᱟᱸᱜ ᱟᱭᱢᱟ ᱦᱚᱲᱜᱮ ᱦᱟᱸᱜ ᱵᱟᱵᱚᱱ ᱟ ᱨᱚᱯᱚᱲ ᱫᱟᱲᱮ ᱠᱟᱣᱫᱟ ᱮᱯ ᱨᱮᱫᱚ᱾ ᱟᱫᱚ ᱟᱫᱚ ᱯᱩᱨᱟᱹᱣ ᱢᱟ ᱡᱟᱹᱨᱩᱲ ᱜᱮᱭᱟ, ᱨᱚᱯᱚᱲᱚᱜ ᱢᱟ ᱡᱟᱹᱨᱩᱲ ᱜᱮᱭᱟ᱾ ᱛᱚ᱾ ᱛᱚᱵᱮ ᱜᱚᱝᱠᱮ ᱱᱤᱛᱚᱜ ᱚᱦ ᱚᱱᱠᱟᱜᱮ ᱢᱤᱫ ᱵᱟᱨ ᱫᱟᱢᱟᱱᱟᱜ ᱠᱟᱛᱷᱟ ᱥᱮ ᱟᱯᱮ ᱥᱮᱱᱟᱜ ᱠᱟᱛᱷᱟ ᱥᱮ ᱟᱞᱮ ᱥᱮᱱᱟᱜ ᱦᱚᱸ᱾ ᱢᱤᱫ ᱵᱟᱨ ᱞᱟᱝ ᱵᱟᱰᱟᱭ ᱡᱚᱝᱟᱱᱟ ᱥᱮ ᱞᱟᱝ ᱨᱚᱯᱚᱲ ᱤᱫᱤᱭᱟ? ᱵᱟᱰᱟᱭ ᱫᱚ ᱱᱤᱭᱟᱹ ᱜᱮ᱾ ᱡᱮ ᱟᱯᱮᱜ ᱜᱮ ᱦᱟᱸᱜ ᱛᱤᱱᱟᱹᱜ ᱟᱦ ᱜᱟᱱ ᱯᱮ ᱪᱟᱥᱵᱟᱥ ᱟᱛᱮ ᱟᱯᱚᱨ ᱠᱚ ᱛᱤᱱᱟᱹᱜ ᱜᱟᱱ ᱯᱮ ᱨᱚᱦᱚᱭ ᱵᱟᱲᱟ ᱠᱮᱫ ᱛᱟᱵᱚᱱᱟ ᱥᱮ ᱟᱯᱮᱥᱮᱫ ᱚᱱᱮ ᱪᱮᱫ ᱞᱮᱠᱟ ᱦᱟᱸᱜ ᱫᱟᱜ ᱡᱟᱹᱲᱤ ᱵᱚᱨᱟᱭᱮᱫᱟ ᱛᱷᱚᱲᱟ ᱚᱱᱟ ᱠᱚᱜᱮ ᱦᱟᱸᱜ ᱟᱸᱡᱚᱢ ᱞᱟᱝ ᱢᱮ?
ᱦᱳᱭ ᱟᱫᱚ ᱟᱞᱮᱥᱮᱫ ᱫᱚ ᱦᱟᱸᱜ ᱱᱤᱛ ᱫᱚ ᱦᱩᱲᱩ ᱨᱚᱦᱚᱭ ᱫᱚ ᱟᱹᱣᱨᱤᱜᱼᱟ᱾ ᱢᱟᱱᱮ ᱜᱟᱪᱷᱤ ᱫᱚ ᱟᱹᱣᱨᱤ ᱠᱚ ᱨᱚᱦᱚᱭᱟ᱾ ᱦᱳᱲᱳ‌ ᱠᱚ ᱢᱟᱱᱮ ᱠᱚ ᱛᱚᱞᱟᱭ ᱫᱟ᱾ ᱴᱷᱤᱠ ᱜᱮᱭᱟ ᱛᱚᱞᱟ ᱠᱚ ᱮᱢ ᱟᱠᱟᱫᱟ ᱮᱢᱮᱫ ᱜᱮᱭᱟ ᱠᱚ᱾ ᱟᱫᱚ ᱚᱱᱟᱜᱮ ᱠᱟᱹᱴᱤᱝ ᱦᱟᱸᱜ ᱦᱟᱨᱟ ᱞᱮᱱᱠᱷᱟᱱ ᱜᱮ ᱟᱫᱚ ᱚᱱᱟᱜᱮ ᱦᱟᱸᱜ ᱚᱸᱰᱮ ᱠᱷᱚᱱ ᱨᱟᱠᱟᱵ ᱠᱟᱛᱮᱜ ᱟᱫᱚ ᱠᱚ ᱨᱚᱦᱚᱭᱟ ᱜᱚᱴᱟ᱾
ᱟᱫᱚ ᱜᱚᱝᱠᱮ ᱢᱮᱱᱮᱫ ᱠᱟᱱᱟᱞᱤᱧ ᱟᱭᱢᱟ ᱡᱟᱜᱟ ᱨᱮᱜᱮ ᱮᱛᱮ ᱠᱚ ᱨᱚᱦᱚᱭ ᱠᱮᱫᱟ ᱥᱮ ᱦᱚᱸᱜᱼᱚᱭ ᱠᱚ ᱨᱚᱦᱚᱭ ᱯᱩᱨᱟᱹᱣᱮᱫ ᱠᱟᱱᱟ ᱦᱟᱸᱜ᱾ ᱟᱨ ᱥᱤᱡᱤᱱ ᱦᱚᱸ ᱧᱮᱞᱮᱫ ᱠᱟᱱᱟᱵᱮᱱ ᱢᱟᱱᱮ ᱯᱟᱨᱚᱢᱚᱜ ᱠᱟᱱᱟ ᱵᱟᱹᱭ ᱵᱟᱹᱭᱛᱮ᱾ ᱟᱫᱚ ᱟᱯᱮ ᱢᱟ ᱮᱱᱛᱮᱫ ᱟᱹᱣᱨᱤ ᱯᱮ ᱨᱚᱦᱚᱭ ᱛᱚ ᱵᱟᱯᱮ ᱫᱤᱨᱤ ᱦᱟᱸᱜ ᱛᱚᱵᱮ?
ᱟᱞᱮᱻ ᱟᱞᱮ ᱱᱚᱛᱮ ᱫᱚ ᱦᱟᱸᱜ ᱮᱻ ᱥᱤᱡᱤᱱ ᱨᱮ ᱢᱟᱱᱮ ᱥᱮᱨᱢᱟ ᱨᱮ ᱯᱮ ᱫᱷᱟᱣ ᱪᱟᱥ ᱦᱩᱭᱩᱜᱼᱟ ᱯᱮ ᱫᱷᱟᱣ ᱯᱮ ᱫᱷᱟᱣ ᱦᱩᱲᱩ ᱞᱮ ᱨᱚᱦᱚᱭᱟ ᱟᱨ ᱞᱮ ᱤᱨ
ᱦᱳᱭ ᱦᱳᱭ ᱛᱚᱵᱮ ᱯᱮ ᱫᱷᱟᱣ ᱫᱚ ᱜᱚᱝᱠᱮ ᱡᱮᱞᱮᱠᱟ ᱚᱱᱮ ᱢᱤᱫᱴᱮᱡ ᱫᱚ ᱢᱤᱫᱴᱮᱱ ᱫᱚ ᱦᱟᱜ ᱡᱮᱱᱚᱵᱮᱱ ᱢᱮᱱᱟ ᱤᱭᱟᱹ ᱚᱱᱮ ᱯᱷᱮᱵᱨᱩᱣᱟᱨᱤ ᱪᱟᱸᱫᱳ ᱜᱟᱱ ᱠᱟᱛᱮ ᱢᱮᱥᱤᱱ ᱫᱟᱜ ᱛᱮ ᱩᱰᱩᱠ ᱠᱟᱛᱮᱫ ᱠᱚ ᱨᱚᱦᱚᱭ ᱚᱱᱟ ᱟᱨ ᱢᱤᱫᱴᱮᱱ ᱢᱟ ᱦᱟᱜ ᱚᱱᱟ ᱚᱱᱟ ᱥᱤᱡᱮᱱ ᱨᱮᱦᱚᱸ ᱟᱨ ᱢᱤᱫᱴᱮᱡ ᱫᱚ ᱚᱠᱟᱴᱟᱜ ᱥᱤᱡᱤᱱ ᱨᱮᱦ ᱠᱚ ᱨᱚᱦᱚᱭᱟ?
ᱟᱨ ᱢᱤᱫᱴᱟᱝ ᱫᱚ, ᱚᱱᱟ ᱪᱮᱫ ᱠᱚ ᱞᱟᱹᱭᱟ? ᱚᱻ ᱯᱷᱮᱵᱽᱨᱩᱣᱟᱨᱤ ᱫᱚ ᱨᱟᱵᱟᱝ ᱠᱟᱱᱟ᱾
ᱦᱳᱭ᱾
ᱱᱤᱭᱟᱹ ᱫᱚ ᱡᱟᱹᱯᱩᱫ, ᱟᱨ ᱚᱱᱟ ᱤᱭᱟᱹ ᱨᱮ ᱟᱨ ᱢᱤᱫ ᱢᱤᱫᱴᱟᱝ ᱢᱮᱱᱟᱜᱼᱟ ᱚᱱᱟ ᱫᱚ ᱟᱸᱜᱷᱟᱲ ᱠᱚᱥᱮᱱ ᱠᱚ ᱟᱸᱜᱷᱟᱲ ᱫᱚ ᱵᱟᱝᱟ ᱠᱟᱹᱴᱤᱡ ᱤᱧ ᱜᱮ ᱤᱭᱠᱟ ᱮᱫᱟ ᱢᱚᱴᱟ ᱢᱩᱴᱤ ᱥᱮᱨᱢᱟ ᱨᱮ ᱯᱮ ᱫᱷᱟᱣ ᱢᱚᱴᱟ ᱢᱩᱴᱤ ᱦᱮᱸ ᱱᱤᱭᱟᱹ ᱟᱨ ᱚᱱᱮ ᱡᱟᱦᱟᱸ ᱨᱟᱵᱟᱝ ᱥᱚᱢᱚᱭ ᱡᱟᱦᱟᱸᱧ ᱞᱟᱹᱭᱮᱫᱟ ᱟᱨ ᱢᱤᱫ ᱫᱷᱟᱣ ᱦᱩᱭᱩᱜ-ᱟ᱾ ᱯᱮ ᱫᱷᱟᱣ ᱢᱚᱴᱟᱢᱩᱴᱤ ᱪᱟᱥ ᱦᱩᱭᱩᱜ ᱠᱟᱱᱟ ᱟᱨ ᱫᱚᱥ ᱫᱚᱥᱟᱨ ᱦᱩᱭᱩᱜ ᱠᱟᱱᱟ ᱟᱞᱮ ᱱᱚᱛᱮ ᱫᱚ ᱦᱮᱸ ᱟᱞᱮ ᱱᱚᱛᱮ ᱵᱚᱞᱛᱮ ᱫᱚᱧ ᱞᱟᱹᱭ ᱮᱫᱟ ᱦᱟᱸᱜ ᱟᱞᱮ ᱫᱚ ᱯᱚᱥᱪᱤᱢ ᱢᱮᱫᱽᱱᱤᱯᱩᱨ
ᱦᱳᱭ᱾
ᱦᱮᱸ ᱟᱫᱚ ᱱᱚᱣᱟ ᱫᱷᱟᱨᱮ ᱫᱚ ᱚᱱᱟ ᱢᱤᱱᱤ ᱢᱮᱱᱟᱜᱼᱟ᱾
ᱦᱳᱭ᱾
ᱢᱤᱱᱤ ᱠᱚ ᱟᱹᱰᱤ ᱵᱟᱹᱲᱛᱤ ᱢᱮᱱᱟᱜᱼᱟ᱾
ᱟᱪᱪᱷᱟ᱾
ᱵᱟᱝ ᱟᱹᱰᱤ ᱵᱟᱹᱲᱛᱤ ᱡᱟᱦᱟᱸ ᱠᱷᱟᱹᱛᱤᱨ ᱛᱮ ᱟᱫᱚ ᱫᱟᱜ ᱨᱮᱱᱟᱜ ᱮᱴᱠᱮᱴᱚᱬᱮ ᱫᱚ ᱵᱟᱝ ᱦᱩᱭᱩᱜ ᱠᱟᱱᱟ᱾ ᱡᱟᱦᱟᱸᱛᱮ ᱱᱤᱱᱟᱹᱜ ᱫᱷᱟᱣ ᱪᱟᱥ ᱫᱚ ᱜᱟᱱᱚᱜ ᱠᱟᱱᱟ᱾
ᱟᱪᱪᱷᱟ ᱟᱪᱪᱷᱟ ᱚᱻ ᱛᱚ ᱡᱮᱞᱮᱠᱟ ᱟᱵᱮᱱ ᱵᱮᱱ ᱞᱟᱹᱭ ᱠᱮᱫᱟ ᱟᱯᱮ ᱥᱮᱱᱟᱜ ᱪᱟᱥᱵᱟᱥ ᱵᱤᱥᱚᱭ ᱛᱮ᱾ ᱛᱚ ᱟᱞᱮ ᱥᱮᱱᱟᱜ ᱦᱚᱸᱞᱤᱧ ᱞᱟᱹᱭ ᱟᱸᱡᱚᱢ ᱟᱵᱮᱱᱟ᱾ ᱛᱚ ᱜᱚᱝᱠᱮ ᱟᱞᱮ ᱥᱮᱱᱟᱜ ᱫᱚᱦᱟᱸᱜ ᱢᱟᱱᱮ ᱟᱻ ᱥᱮᱨᱢᱟ ᱨᱮ ᱵᱟᱨ ᱫᱷᱟᱣ ᱜᱮᱠᱚ ᱪᱟᱥᱟ᱾ ᱟᱫᱚ ᱡᱟᱱᱩᱣᱟᱨᱤ ᱥᱮ ᱚᱠᱟᱴᱟᱜ ᱯᱷᱮᱵᱩᱣᱟᱨᱤ ᱨᱮ ᱦᱟᱸᱜ? ᱚᱱᱟ ᱥᱤᱡᱤᱱ ᱨᱮ ᱦᱟᱸᱜ ᱚᱠᱟᱴᱟᱜ ᱦᱩᱲᱩ ᱵᱚᱱ ᱨᱚᱦᱚᱭᱮᱜ ᱠᱟᱱᱟ ᱥᱮᱠᱚ ᱨᱚᱦᱚᱭᱮᱜ ᱠᱟᱱᱟ ᱚᱱᱟ ᱫᱚ ᱦᱟᱸᱜ ᱡᱚᱛᱚ ᱦᱚᱲ ᱫᱚ ᱵᱩᱠᱚ ᱪᱟᱥ ᱨᱚᱦᱚᱭᱟ, ᱟᱨ ᱪᱮᱫᱟᱜ ᱥᱮ ᱡᱚᱛᱚ ᱦᱚᱲᱟᱜ ᱢᱟᱱᱮ ᱢᱮᱥᱤᱱ ᱫᱚ ᱦᱟᱸᱜ ᱵᱟᱹᱱᱩᱜ ᱠᱟᱫᱟ᱾ ᱚᱠᱚᱭ ᱠᱚᱣᱟᱜ ᱪᱚᱝ ᱢᱟᱱᱮ ᱢᱮᱱᱟᱜᱼᱟ ᱩᱝᱠᱩ ᱠᱚ ᱨᱚᱦᱚᱭᱟ᱾ ᱟᱨ ᱢᱟᱱᱮ ᱨᱚᱦᱚᱭ ᱠᱷᱟᱡ ᱠᱚ ᱨᱚᱦᱚᱭ ᱠᱟᱫᱟ ᱟᱨ ᱢᱟᱱᱮ ᱚᱠᱟ ᱫᱚ ᱦᱟᱸᱜ ᱵᱟᱠᱚ ᱨᱚᱦᱚᱭᱟ ᱟᱨ ᱚᱠᱟ ᱫᱚ ᱦᱟᱸᱜ ᱵᱟᱠᱚ ᱨᱚᱦᱚᱭ ᱚᱱᱟ ᱨᱮᱭᱟᱜ ᱠᱟᱨᱚᱱ ᱫᱚ ᱱᱤᱭᱟᱹ ᱜᱮ ᱦᱩᱭᱩᱜᱼᱟ ᱡᱮᱞᱮᱠᱟ ᱢᱤᱫᱴᱮᱜ ᱴᱚᱞᱟ ᱨᱮ ᱡᱩᱫᱤ ᱥᱟᱯᱚᱥ ᱢᱤᱜ-ᱵᱟᱨ ᱜᱷᱟᱨᱚᱸᱡᱟᱜ ᱡᱟᱹᱫᱤ ᱢᱮᱱᱟᱜᱼᱟ ᱛᱚ ᱩᱱᱠᱤᱱ ᱜᱮ ᱡᱩᱫᱤ ᱠᱤᱱ ᱨᱚᱦᱚᱭ ᱠᱷᱟᱱ ᱛᱚᱵᱮ ᱚᱱᱟ ᱯᱷᱚᱥᱚᱞ ᱟᱹᱰᱤ ᱜᱟᱱ ᱜᱮ ᱵᱟᱧᱪᱟᱣ ᱫᱚᱦᱚ ᱡᱟᱹᱨᱩᱲ ᱠᱟᱱᱟ ᱪᱟᱥᱵᱥ ᱠᱚ᱾ ᱟᱨ ᱵᱟᱝᱠᱷᱟᱱ ᱵᱟᱫᱽ ᱵᱟᱹᱠᱤ ᱠᱚᱨᱮᱱ ᱢᱮᱨᱚᱢ ᱥᱩᱠᱨᱤ ᱜᱟᱹᱭᱼᱰᱟᱝᱨᱟ ᱪᱤᱞᱤ ᱛᱮᱜ ᱠᱚᱪᱚᱝ ᱢᱮᱱᱟᱜ ᱠᱚᱣᱟ ᱨᱟᱲᱟᱜ ᱟᱠᱚ ᱪᱤᱠᱟᱹ ᱠᱚ᱾ ᱟᱨ ᱚᱱᱟ ᱥᱤᱡᱤᱱ ᱨᱮᱫᱚ ᱦᱟᱜ ᱟᱹᱰᱤ ᱤᱭᱟᱹ ᱜᱩᱨᱩᱛᱛᱚ ᱫᱚ ᱦᱟᱸᱜ ᱵᱟᱠᱚ ᱮᱢᱟᱣ ᱠᱚ ᱜᱮᱭᱟ᱾ ᱟᱫᱚ ᱚᱱᱟ ᱠᱷᱟᱹᱛᱤᱨ ᱛᱮ ᱦᱟᱸᱜ ᱢᱟᱱᱮ ᱛᱩᱫᱩᱜ ᱟᱠᱚ᱾ ᱟ ᱩᱝᱠᱩ ᱠᱚ ᱛᱩᱫ ᱵᱟᱲᱟ ᱞᱮᱱᱠᱟᱡ ᱦᱟᱱᱮ ᱦᱟᱸᱜ ᱧᱮᱞ ᱵᱮᱱ ᱪᱟᱥ-ᱵᱟᱥ ᱡᱟᱜᱟ ᱨᱮᱜᱮ ᱦᱟᱸᱜ ᱠᱚ ᱫᱟᱹᱲ ᱤᱫᱤᱭᱟ ᱡᱚᱢᱟᱠᱚ ᱪᱤᱠᱟᱭᱟᱠᱚ᱾ ᱛᱚ ᱚᱱᱮ ᱚᱱᱟ ᱠᱷᱟᱹᱛᱤᱨ ᱛᱮᱜᱮ ᱦᱟᱸᱜ ᱢᱟᱱᱮ ᱥᱚᱢᱚᱭ ᱨᱮ ᱫᱚ ᱵᱟᱠᱚ ᱨᱚᱦᱚᱭ ᱜᱮᱭᱟ᱾ ᱟᱨ ᱡᱚᱫᱤ ᱩᱝᱠᱩ ᱡᱚᱫᱤ ᱢᱚᱸᱡᱽ ᱛᱮᱠᱚ ᱡᱚᱫᱤ ᱢᱮᱱ ᱠᱷᱟᱡ ᱦᱚᱭ ᱡᱚᱛᱚᱱᱟᱞᱮ ᱥᱮ ᱢᱚᱸᱡᱽ ᱛᱮᱞᱮ ᱮᱥᱮᱫᱟ ᱛᱚᱵᱮ ᱟᱨᱟᱢᱥᱮᱠᱚ ᱨᱚᱦᱚᱭ ᱫᱟᱲᱮᱜ ᱜᱮᱭᱟ ᱥᱮ ᱦᱩᱭᱩᱜ ᱛᱟᱠᱚᱣᱟ ᱱᱟᱯᱟᱭ ᱜᱮ᱾ ᱟᱨ ᱚᱱᱮ ᱚᱱᱟ ᱚᱱᱟ ᱠᱷᱟᱹᱛᱤᱨ ᱛᱮᱦᱟᱸᱜ ᱢᱟᱱᱮ ᱵᱟ ᱠᱚ ᱨᱚᱦᱚᱭᱟ ᱟᱨ ᱚᱠᱟ ᱫᱚᱠᱚ ᱨᱚᱦᱚᱭ ᱜᱮᱭᱟ ᱟᱨ ᱢᱤᱫᱴᱮᱱ ᱱᱚᱜᱼᱚ ᱱᱚᱣᱟ ᱚᱠᱟᱴᱟᱜ ᱥᱤᱡᱮᱱ ᱪᱟᱞᱟᱜ ᱠᱟᱱ ᱛᱟᱵᱚᱱᱟ ᱡᱟᱹᱯᱩᱫᱽ ᱥᱤᱡᱮᱱ ᱛᱚ ᱱᱚᱣᱟ ᱨᱮᱫᱚ ᱛᱟᱭ ᱡᱚᱛᱚ ᱦᱚᱲ ᱜᱮ ᱦᱟᱸᱜ ᱞᱮ ᱨᱚᱦᱚᱭᱟ᱾ ᱟ ᱡᱚᱛᱛᱚ ᱦᱚᱲ ᱜᱮᱞᱮ ᱨᱚᱦᱚᱭ ᱠᱷᱟᱹ ᱛᱟᱹᱨ ᱛᱮ ᱰᱟᱝᱨᱟ ᱠᱚᱦᱚᱸ ᱢᱟᱱᱮ ᱜᱟᱹᱭ ᱰᱟᱝᱨᱟ ᱠᱚᱦᱚᱸ ᱟᱹᱰᱤ ᱠᱟᱲᱟᱠ ᱢᱟᱱᱮ ᱟᱹᱰᱤ ᱢᱟᱱᱮ ᱜᱩᱨᱩᱛᱛᱚ ᱥᱚᱦᱚᱠᱟᱨᱮ ᱢᱟᱱᱮ ᱛᱚᱞ ᱠᱚ ᱜᱮᱭᱟ ᱠᱚ᱾ ᱟᱨ ᱚᱠᱚᱭᱨᱮᱱ ᱡᱩᱫᱤ ᱞᱟᱲᱟᱜᱼᱟᱭ ᱛᱚ ᱩᱱᱤ ᱨᱮᱱ ᱡᱩᱫᱤ ᱪᱟᱥᱼᱵᱟᱥᱮ ᱡᱚᱢ ᱠᱮᱜ ᱠᱷᱟᱡ ᱛᱚ ᱟᱵᱚᱣᱟᱜ ᱢᱟᱱᱮ ᱤᱭᱟᱹ ᱟᱢᱢᱟ ᱮᱛᱮᱜ ᱮᱢ ᱵᱟᱰᱟᱭ ᱜᱮᱭᱟ ᱡᱮ ᱯᱷᱟᱤᱱ ᱢᱮᱱᱟᱜᱼᱟ ᱛᱚ ᱛᱤᱱᱟᱹᱜ ᱜᱟᱱᱮ ᱡᱚᱢ ᱠᱮᱫᱟ ᱚᱱᱟ ᱨᱮᱭᱟᱜ ᱠᱷᱚᱛᱤ ᱯᱩᱨᱨᱚᱱ ᱫᱚ ᱮᱛᱮᱜ ᱮᱢᱚᱜ ᱡᱩᱨᱩᱲᱟ᱾ ᱛᱚ ᱚᱱᱮ ᱚᱝᱠᱟ, ᱛᱮ ᱚᱠᱭᱨᱮᱱ ᱰᱟᱝᱨᱟ ᱡᱩᱫᱤ ᱥᱮ ᱜᱟᱹᱭ ᱠᱟᱱᱟᱭ ᱛᱩᱫᱽ ᱦᱤᱡᱩᱜ ᱟᱭ ᱪᱟᱥ ᱡᱩᱫᱤᱭ ᱡᱚᱢ ᱠᱮᱜ ᱠᱷᱟᱡ ᱛᱚ ᱠᱷᱟᱣᱟᱲ ᱥᱤᱥᱴᱮᱢ ᱢᱮᱱᱟᱜ ᱛᱟᱵᱚᱱᱟ ᱠᱷᱟᱣᱟᱲᱮᱭᱟᱵᱚᱱ᱾ ᱴᱟᱝ ᱛᱤᱜ ᱜᱟᱱ ᱪᱚᱝ ᱯᱚᱭᱥᱟ ᱥᱮ ᱠᱷᱚᱛᱤ ᱯᱩᱨᱚᱱ ᱮᱢ ᱠᱮᱛᱮᱜ ᱛᱮ ᱤᱫᱤᱭᱟᱭ ᱛᱚ ᱚᱱᱮ ᱚᱝᱠᱟ ᱠᱟᱱᱟ ᱛᱚ ᱡᱟᱭᱦᱳᱠ ᱜᱚᱝ ᱝᱠᱮ ᱵᱚᱨᱛᱚᱢᱟᱱ ᱟᱞᱮ ᱥᱮᱱᱟᱜ ᱫᱟᱜ ᱡᱟᱹᱨᱤ ᱱᱤᱛᱚᱜ ᱤᱧ ᱞᱟᱹᱭ ᱵᱤᱱᱟ ᱛᱚ ᱫᱟᱜ ᱡᱟᱹᱨᱤ ᱫᱚ ᱦᱟᱸᱜ ᱟᱞᱮ ᱥᱮᱱᱟᱜ ᱫᱚ ᱡᱟᱜᱟ ᱡᱟᱜᱟ ᱛᱮᱫᱚ ᱟᱹᱰᱤ ᱢᱚᱡᱽ ᱜᱮ ᱦᱟᱸᱜ ᱫᱟᱜᱫᱟ ᱟᱨ ᱡᱟᱜᱟ ᱡᱟᱜᱟ ᱛᱮᱫᱚ ᱦᱟᱸᱜ ᱟ ᱚᱝᱠᱟ ᱫᱚ ᱦᱟᱸᱜ ᱵᱟᱭ ᱫᱟᱜ ᱠᱟᱫᱟ᱾ ᱟᱨ ᱟᱞᱮ ᱥᱮᱜ ᱜᱮ ᱦᱟᱸᱜ ᱞᱤᱧ ᱞᱟᱹᱭᱟ ᱛᱚᱵᱮ ᱚᱝᱠᱟ ᱫᱚ ᱦᱟᱸᱜ ᱟᱹᱰᱤ ᱱᱟᱯᱟᱭ ᱥᱮ ᱢᱚᱸᱡᱽ ᱫᱚ ᱦᱟᱸᱜ ᱵᱟᱭ ᱫᱟᱜ ᱠᱟᱫᱟ᱾ ᱟᱨ ᱢᱚᱸᱡᱽ ᱛᱮ ᱡᱩᱫᱤ ᱫᱟᱜ ᱞᱮᱠᱷᱟᱱ ᱫᱚ ᱯᱟᱥᱮᱫ ᱛᱮᱦᱤᱱ ᱫᱷᱟᱹᱨᱤᱡ ᱫᱚ ᱵᱚᱞᱮ ᱦᱩᱲᱩ ᱨᱚᱦᱟ ᱫᱚᱞᱮ ᱪᱟᱵᱟ ᱪᱷᱩᱴᱤ ᱠᱮᱭᱟ᱾ ᱞᱟᱦᱟ ᱨᱮᱜᱮ ᱞᱮ ᱪᱟᱵᱟ ᱠᱮᱭᱟ᱾ ᱟᱫᱚ ᱢᱚᱸᱡᱽ ᱛᱮ ᱵᱟᱭ ᱫᱟᱜᱼᱮᱜ ᱠᱟᱱ ᱠᱷᱟᱹᱛᱤᱨ ᱛᱮ ᱦᱚᱭᱛᱚ ᱛᱮᱦᱤᱧ ᱫᱷᱟᱹᱨᱤᱡ ᱮᱛᱮᱜ ᱵᱟᱞᱮ ᱪᱟᱵᱟ ᱫᱟᱲᱮ ᱠᱟᱣᱫᱟᱜᱼᱟ᱾ ᱟᱨ ᱡᱮᱞᱮᱠᱟ ᱵᱮᱱ ᱢᱮᱱᱟ ᱤᱭᱟᱹ ᱢᱤᱫ ᱫᱤᱱ ᱥᱮ ᱵᱟᱨ ᱫᱤᱱ ᱡᱩᱫᱤ ᱫᱟᱭᱮ ᱠᱟᱱ ᱠᱷᱟᱡ ᱛᱚᱵᱮ ᱯᱟᱸᱪ, ᱪᱟᱨ, ᱯᱟᱸᱪ ᱫᱤᱱ ᱮ ᱥᱮᱹᱛᱚᱝ ᱫᱟ᱾ ᱛᱚ ᱥᱮᱹᱛᱚᱝ ᱦᱚᱸ ᱢᱟᱱᱮ ᱟᱹᱰᱤ ᱡᱟᱨᱟᱜ ᱨᱮ ᱥᱤᱛᱩᱝ ᱫᱟ ᱢᱟᱱᱮ ᱢᱤᱫ ᱫᱤᱱ ᱵᱟᱨ ᱫᱤᱱᱮ ᱥᱤᱛᱩᱝ ᱞᱮᱠᱷᱟᱡ ᱚᱱᱟ ᱠᱷᱮᱛ ᱨᱮ ᱫᱟᱜ ᱟᱸᱡᱮᱫ ᱟᱸᱡᱮᱫᱽ ᱩᱛᱟᱹᱨ-ᱚᱜ ᱠᱟᱱᱟ ᱚᱱᱮ ᱚᱝᱠᱟ᱾ ᱛᱚ ᱩᱱᱤᱟᱜ ᱨᱟᱴᱟᱣ ᱢᱤᱫ ᱦᱟᱯᱛᱟ ᱜᱟᱱᱮ ᱫᱟᱜᱟ ᱥᱮ ᱪᱟᱨ, ᱯᱟᱸᱪ ᱫᱤᱱ ᱜᱟᱱ ᱮ ᱫᱟᱜᱟ᱾ ᱚᱝᱜᱷᱟᱜ ᱟᱛᱮ ᱵᱟᱝ ᱦᱩᱭ ᱵᱟᱲᱟᱣ ᱠᱟᱱᱟ ᱫᱟᱜ ᱫᱟᱭ ᱥᱤᱛᱩᱝ ᱫᱟᱭ᱾ ᱛᱚ ᱚᱱᱟ ᱚᱱᱟ ᱠᱷᱟᱹᱛᱤᱨ ᱛᱮ ᱛᱷᱚᱲᱟ ᱚᱥᱩᱵᱤᱫᱷᱟ ᱞᱮ ᱧᱟᱢ ᱵᱟᱲᱟᱣ ᱠᱟᱫᱟ ᱱᱤᱭᱟᱹ ᱵᱚᱪᱷᱚᱨ ᱫᱚ᱾ ᱟᱨ ᱟᱞᱮ ᱢᱟᱦᱟᱜ ᱡᱮᱞᱮᱠᱟ ᱵᱮᱱ ᱢᱮᱱ ᱠᱮᱭᱟ ᱮᱠᱮᱱ ᱥᱮᱨᱢᱟ᱾ ᱫᱟᱜ ᱪᱮᱛᱟᱱ ᱨᱮ ᱟᱹᱰᱤ ᱜᱮᱞᱮ ᱵᱷᱚᱨᱥᱟ-ᱟ ᱵᱟᱝ, ᱛᱚ ᱟᱵᱮᱱ ᱪᱮᱞ- ᱠᱟ ᱵᱮᱱ ᱢᱮᱱ ᱠᱮᱫᱟ ᱡᱮ ᱢᱤᱱᱤ ᱠᱚᱦᱚᱸ ᱢᱮᱱᱟᱜ-ᱟ᱾ ᱛᱚ ᱟᱞᱮ ᱥᱮᱫ ᱫᱚ ᱚᱝᱠᱟ ᱫᱚ ᱦᱟᱸᱜ ᱵᱟᱹᱱᱩᱜ-ᱟ, ᱟᱨ ᱚᱱᱮ ᱞᱤᱧ ᱚᱱᱮ ᱞᱤᱧ ᱢᱮᱱ ᱠᱮᱫ ᱵᱟᱨ, ᱯᱮ ᱦᱚᱲᱟᱜ ᱜᱮ ᱢᱮᱱᱟᱜ ᱠᱷᱟᱡ ᱫᱚ ᱦᱟᱸᱜ᱾ ᱛᱚ ᱡᱚᱛᱚ ᱦᱚᱲᱟᱜ ᱫᱚ ᱦᱟᱸᱜ ᱵᱟᱹᱱᱩᱜ-ᱟ᱾ ᱟᱨ ᱡᱩᱫᱤ ᱦᱚᱸ ᱚᱱᱟ ᱠᱟᱹᱴᱤᱡ ᱢᱚᱴᱚᱨ ᱡᱩᱫᱤ ᱢᱮᱱᱟᱜ-ᱟ ᱛᱚᱵᱮ ᱚᱱᱟ ᱫᱚ ᱛᱮᱡ- ᱪᱟᱥ ᱨᱮ ᱞᱟᱜᱟᱣ ᱞᱟᱹᱜᱤᱫ ᱛᱮᱫᱚ ᱛᱮᱡ ᱵᱤᱥᱮᱥ ᱠᱟᱛᱮᱜ ᱦᱩᱲᱩ᱾ ᱦᱩᱲᱩ ᱪᱟᱥ ᱨᱮ ᱞᱟᱜᱟᱣ ᱞᱟᱹᱜᱤᱫ ᱛᱮᱫᱚ ᱦᱟᱸᱜ ᱵᱟᱭ ᱢᱟᱱᱮᱜ-ᱟ᱾ ᱟᱨ ᱱᱤ ᱜᱟᱹᱪᱷᱤ ᱠᱚ ᱟᱯᱷᱚᱨ ᱞᱟᱹᱜᱤᱫ ᱛᱮ ᱛᱷᱚᱲᱟ ᱜᱟᱱ ᱫᱚ ᱮᱛᱷᱮᱜ-ᱮ ᱠᱟᱹᱢᱤ ᱜᱮᱭᱟᱭ ᱛᱚᱵᱮ ᱮᱱᱮ ᱪᱟᱥ ᱟᱨ ᱢᱟ ᱦᱟᱸᱜ ᱛᱟᱭ ᱟᱭᱢᱟ ᱰᱷᱟᱹᱜᱟᱹ ᱛᱮ ᱫᱟᱜ ᱡᱟᱹᱨᱩᱲᱟ ᱛᱚ ᱚᱱᱟ ᱠᱷᱟᱹ- ᱛᱚ ᱚᱱᱟ ᱫᱚ ᱦᱟᱸᱜ ᱵᱟᱭ ᱢᱟᱱᱮ ᱜᱮᱛᱮ ᱵᱟᱞᱮ ᱵᱮᱵᱚᱦᱟᱨ ᱫᱟᱲᱮᱜ ᱜᱮᱭᱟ᱾ ᱟᱨ ᱡᱷᱟᱹᱯᱟᱹᱭ ᱥᱮᱜ ᱠᱮᱱᱮᱞ ᱦᱚᱸ ᱡᱩᱫᱤ ᱢᱮᱱᱟᱜ ᱠᱷᱟᱱ ᱞᱟᱦᱟ ᱛᱮᱢᱟ ᱛᱚ ᱥᱮᱫᱟᱭ ᱨᱮ ᱟᱹᱰᱤ ᱱᱟᱭ ᱱᱟᱯ- ᱨᱮᱜᱮ ᱫᱟᱜ ᱠᱚ ᱦᱤᱡᱩᱜ ᱠᱟᱱ ᱛᱟᱦᱮᱸᱱᱟ ᱱᱤᱛ ᱢᱟᱛᱚ ᱵᱟᱱᱫᱷᱟᱱ ᱠᱚ ᱥᱮ ᱪᱮᱜ ᱠᱚ ᱪᱚᱝ᱾ ᱚᱱᱟ ᱵᱚᱜᱚᱡ ᱵᱟᱲᱟᱶ ᱟᱠᱟᱱ ᱠᱷᱟᱹᱛᱤᱨ ᱛᱮ ᱚᱱᱠᱟ ᱫᱟᱜ ᱦᱚᱸ ᱵᱟᱞᱮ ᱧᱟᱢ ᱫᱟ ᱦᱟᱸᱜ᱾ ᱟᱫᱚ ᱟᱹᱰᱤ ᱜᱟᱱ ᱜᱮ ᱦᱟᱸᱜ ᱜᱚᱝᱠᱮ ᱱᱤᱭᱟᱹ ᱵᱚᱪᱷᱚᱨ ᱫᱚ ᱦᱟᱸᱜ ᱫᱟᱜ ᱠᱚᱨᱮ ᱞᱟᱹᱜᱤᱫ ᱛᱮᱫᱚ ᱞᱮ ᱮᱴᱠᱮᱴᱚᱬᱮ ᱮᱱ ᱜᱤᱭᱟ ᱚᱱᱟ ᱠᱷᱟᱹᱛᱤᱨ ᱛᱮ ᱴᱷᱤᱠ ᱥᱚᱢᱚᱭ ᱨᱮ ᱦᱚᱭ ᱛᱚ ᱵᱟᱞᱮ ᱨᱚᱦᱚᱭ ᱫᱟᱲᱮ ᱠᱟᱣᱫᱟ ᱜᱮᱭᱟ᱾
ᱦᱮᱸ ᱮᱠᱟᱞ ᱥᱟᱹᱨᱤ ᱠᱟᱛᱷᱟ ᱜᱮᱢ ᱞᱟᱹᱭ ᱠᱟᱫ ᱛᱟᱞᱟᱝᱟ᱾ ᱟᱫᱚ ᱤᱧ ᱦᱚᱸᱧ ᱵᱟᱰᱟᱭ ᱜᱮᱭᱟ, ᱡᱮ ᱟᱯᱮ ᱚᱱᱟ ᱯᱟᱦᱴᱟ ᱫᱚ ᱫᱟᱜ ᱡᱟᱹᱲᱤ ᱪᱮᱛᱟᱱ ᱛᱮᱜᱮ ᱪᱟᱥ ᱠᱚᱫᱚ ᱦᱩᱭ ᱦᱩᱭᱩᱜ ᱠᱟᱱᱟ, ᱱᱤᱛ ᱦᱚᱸ ᱚᱱᱟ ᱪᱮᱛᱟᱱ ᱨᱮᱜᱮ ᱢᱮᱱᱟᱜ-ᱟ᱾ ᱫᱚᱥᱟᱨ ᱦᱩᱭᱩᱜ ᱠᱟᱱᱟ ᱫᱟᱜ ᱡᱟᱹᱲᱤ ᱵᱟᱝ ᱦᱩᱭ ᱨᱮᱱᱟᱜ ᱮ ᱟᱹᱰᱤ ᱜᱟᱱ ᱚᱡᱮ ᱠᱚ ᱢᱮᱱᱟᱜ-ᱟ, ᱡᱟᱦᱟ ᱞᱮᱠᱟ ᱱᱚᱜ-ᱚᱭ ᱡᱮ ᱮ ᱠᱚᱢᱯᱟᱱᱤ ᱠᱚᱠᱚ ᱵᱮᱨᱮᱫ ᱮᱫᱟ᱾ ᱟᱨ ᱱᱩᱝᱠᱩ ᱠᱚᱫᱚ ᱚᱱᱟ ᱵᱤᱨ ᱜᱟᱡᱟᱲ ᱠᱚᱠᱚ ᱢᱟᱜ ᱥᱟᱯᱷᱟᱭ ᱫᱟ᱾ ᱦᱮᱸ ᱡᱟᱦᱟᱸ ᱛᱮ ᱮ ᱡᱟᱦᱟᱸ ᱟᱵᱚ ᱪᱮᱫ ᱵᱚᱱ ᱞᱟᱹᱭᱟ, ᱚᱱᱟ ᱯᱚᱨᱤᱵᱮᱥ ᱡᱟᱦᱟᱸ ᱮ ᱚᱱᱟ ᱵᱟᱹᱲᱤᱡ-ᱚᱜ ᱠᱟᱱᱟ᱾ ᱟᱨ ᱚᱱᱟ ᱞᱟᱹᱜᱤᱫ ᱛᱮ ᱚᱠᱛᱚ ᱱᱟᱹᱯᱤᱛ ᱫᱟᱜ ᱡᱟᱹᱲᱤ ᱫᱚ ᱵᱟᱭ ᱦᱩᱭᱩᱜ ᱠᱟᱱᱟ, ᱟᱨ ᱟᱞᱮ ᱟᱞᱮ ᱯᱟᱦᱴᱟ ᱨᱮᱱᱟᱜ ᱠᱟᱛᱷᱟᱧ ᱞᱟᱹᱭ ᱟᱢ ᱠᱟᱱ ᱛᱟᱞᱟᱝᱟ ᱟᱸᱡᱚᱢ ᱢᱮ᱾ ᱡᱮ ᱟᱢ ᱡᱟᱦᱟᱸ ᱞᱮᱠᱟᱢ ᱞᱟᱹᱭ ᱠᱮᱫ ᱛᱟᱞᱟᱝᱟ ᱡᱮ ᱫᱟᱜ ᱡᱟᱹᱲᱤ ᱫᱚ ᱩᱱᱟᱹᱜ ᱵᱟᱝ ᱦᱩᱭᱩᱜ ᱠᱟᱱᱟ᱾ ᱟᱞᱮ ᱯᱟᱦᱴᱟ ᱫᱚ ᱱᱤᱛ ᱱᱤᱭᱟᱹ ᱚᱠᱛᱚ ᱨᱮᱫᱚ ᱯᱨᱟᱭ ᱢᱤᱫ ᱦᱟᱯᱛᱟ ᱜᱟᱱ ᱦᱩᱭᱳᱜ ᱠᱟᱱᱟ᱾ ᱢᱤᱫ ᱞᱮᱛᱟᱲ ᱜᱮ ᱫᱟᱜ ᱡᱟᱹᱲᱤ ᱫᱚ ᱦᱩᱭᱩᱜ ᱠᱟᱱᱟ᱾ ᱦᱮᱸ ᱟᱨ ᱚᱱᱟ ᱛᱮ ᱜᱟᱰᱟ ᱠᱚᱦᱚᱸᱭ ᱵᱟᱱ ᱜᱚᱫ ᱟᱠᱟᱫ ᱜᱮᱭᱟ᱾ ᱦᱮᱸ,
ᱦᱳᱭ,
ᱟᱫᱚ ᱟᱨ ᱟᱞᱮ ᱫᱚ ᱦᱟᱸᱜ ᱱᱤᱭᱟᱹ ᱚᱠᱛᱚ ᱫᱚ ᱨᱚᱦᱚᱭ ᱫᱚ ᱚᱱᱟ ᱡᱟᱦᱟᱸ ᱟᱨᱟᱜ ᱥᱚᱨᱱᱚ ᱡᱟᱦᱟᱸ ᱦᱩᱲᱩ ᱚᱱᱟ ᱠᱚᱫᱚ ᱠᱚ ᱨᱚᱦᱚᱭᱮᱫ ᱜᱮᱭᱟ᱾ ᱚᱱᱟ ᱠᱚᱫᱚ ᱠᱚ ᱨᱚᱦᱚᱭᱮᱫᱟ᱾ ᱡᱟᱦᱟᱸ ᱠᱚ ᱢᱚᱬᱮ ᱪᱟᱸᱫᱳ ᱨᱮᱱᱟᱜ ᱦᱩᱲᱩ ᱚᱱᱟ ᱠᱚᱫᱚ ᱠᱚ ᱨᱚᱦᱚᱭ ᱮᱫᱟ᱾ ᱟᱨ ᱯᱩᱱ ᱪᱟᱸᱫ ᱠᱚᱨᱮᱱᱟᱜ ᱫᱚ ᱦᱟᱸᱜ ᱠᱚ ᱮ ᱮᱠᱷᱚᱱ ᱟᱹᱣᱨᱤ ᱠᱚ ᱨᱚᱦᱚᱭᱟ ᱚᱱᱟ ᱠᱚᱫᱚ ᱵᱤᱞᱚᱢᱚᱜᱼᱟ᱾ ᱟᱨ ᱯᱮ ᱪᱟᱸᱫᱳ ᱨᱮᱱᱟᱜ ᱦᱚᱸᱠᱚ ᱵᱤᱞᱚᱢ ᱧᱚᱜᱚᱜ-ᱟ ᱦᱟᱸᱜ᱾ ᱦᱚᱸᱜᱚ ᱱᱚᱝᱠᱟ ᱱᱚᱛᱮᱱᱟᱜ ᱫᱚ ᱦᱟᱸᱜ ᱨᱚᱦᱚᱭ ᱠᱚᱨᱮᱱᱟᱜ ᱫᱚ ᱦᱟᱸᱜ᱾ ᱟᱨ ᱫᱟᱜ ᱠᱚᱨᱮᱱᱟᱜ᱾
ᱦᱳᱭ ᱦᱳᱭ ᱡᱮᱞᱮᱠᱟ ᱵᱮᱱ ᱢᱮᱱᱟ ᱫᱟᱜ ᱥᱤᱛᱩᱝ ᱚᱱᱟᱛᱮ ᱡᱚᱛᱚ ᱡᱟᱭᱜᱟ ᱨᱮᱜᱮ ᱢᱟ ᱚᱱᱟᱛᱮ ᱵᱟᱝ ᱥᱚᱢᱟᱱᱚᱜᱼᱟ ᱡᱮ ᱱᱚᱛᱮ ᱡᱮ ᱟᱛ ᱵᱟᱭ ᱫᱟᱜᱟ᱾ ᱥᱮ ᱚᱱᱟ ᱠᱷᱟᱹᱛᱤᱨ ᱛᱮ ᱟᱹᱞᱤᱧ ᱡᱩᱫᱤ ᱞᱤᱧ ᱢᱮᱱᱟ ᱚᱱᱛᱮ ᱦᱚᱸ ᱵᱟᱭ ᱫᱟᱜᱟ᱾ ᱚᱱᱠᱟ ᱢᱟᱛᱚ ᱵᱟᱝ ᱦᱩᱭᱩᱜ ᱜᱮᱭᱟ ᱵᱟᱝ ᱛᱚ ᱫᱟᱜ ᱥᱤᱡᱤᱱ ᱥᱮ ᱫᱟᱜ ᱥᱮᱛ ᱯᱚᱨᱤᱵᱚᱨᱛᱚᱱᱚᱜᱼᱟ ᱵᱚᱫᱚᱞᱚᱜᱼᱟ᱾ ᱚᱠᱟᱥᱮᱫ ᱪᱚᱝ ᱮ ᱫᱟᱜᱟ ᱚᱠᱟᱥᱮᱫ ᱪᱚᱝ ᱵᱟᱭ ᱫᱟᱜ ᱚᱠᱟᱥᱮᱫ ᱪᱚᱝ ᱱᱟᱯᱟᱭ ᱜᱮ ᱫᱟᱜ ᱮᱫᱟ ᱚᱠᱟᱥᱮᱫ ᱪᱚᱝ ᱠᱚᱢ ᱜᱮ᱾ ᱚᱱᱟ ᱢᱟ ᱮᱛᱮᱫ ᱥᱮᱨᱢᱟ ᱨᱮᱭᱟᱜ ᱞᱚᱠᱠᱷᱚᱱ ᱠᱟᱱᱟ᱾ ᱥᱮ ᱢᱤᱫᱴᱮᱱ ᱤᱭᱟᱹ ᱠᱟᱱᱟ ᱥᱚᱵᱷᱟ ᱯᱚᱱ ᱛᱮᱭᱟᱜ ᱚᱫᱚᱞ ᱵᱚᱫᱚᱞ ᱜᱮ᱾ ᱟᱫᱚ ᱚᱱᱮ ᱚᱱᱠᱟ ᱜᱮ ᱦᱟᱸᱜ ᱟᱨ ᱡᱮᱞᱮᱠᱟ ᱵᱮᱱ ᱢᱮᱱ ᱠᱮᱫᱟ ᱟᱯᱮ ᱥᱮᱫ ᱟᱯᱮᱭᱟ᱾ ᱫᱷᱟᱣᱯᱮ ᱪᱟᱥ ᱫᱟ ᱛᱚ ᱟᱯᱮ ᱥᱮᱫ ᱫᱚ ᱦᱚᱭᱛᱳ ᱥᱩᱵᱤᱫᱷᱟ ᱧᱚᱜ ᱜᱮ ᱢᱮᱱᱟᱜ ᱯᱮ ᱛᱮᱸ ᱯᱮ ᱪᱟᱥ ᱛᱟᱦᱮᱸ ᱯᱟᱥᱮᱡ ᱟᱨ ᱟᱞᱮ ᱥᱮᱫ ᱢᱟᱞᱤᱧ ᱢᱮᱱ ᱠᱮᱫᱟ᱾ ᱚᱱᱠᱟ ᱚᱥᱩᱵᱤᱫᱷᱟ ᱢᱟ ᱵᱟᱹᱱᱩᱜ ᱛᱟᱞᱮᱭᱟ ᱟᱨ ᱜᱟᱰᱟ ᱨᱮᱭᱟᱜ ᱫᱟᱜ ᱦᱚᱸ ᱪᱮᱫ ᱵᱮᱱ ᱨᱟᱠᱟᱵᱟ ᱜᱚᱝᱠᱮ ᱢᱟᱱᱮ ᱜᱟᱰᱟ ᱢᱟᱱᱮ ᱟᱹᱰᱤ ᱪᱚᱯᱚᱴ ᱨᱮ ᱢᱮᱱᱟᱜ ᱛᱟᱞᱮᱭᱟ᱾ ᱟᱨ ᱜᱟᱰᱟ ᱨᱮᱭᱟᱜ